ᱦᱟᱞᱳ
ᱦᱩᱸᱼᱼ
ᱦᱮᱸ ᱞᱟᱹᱭᱼᱟ ᱞᱤᱧ ᱜᱚᱝᱠᱮ ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ ᱛᱚ᱾ ᱟᱪᱪᱷᱟ ᱢᱟ ᱤᱧ ᱯᱟᱦᱴᱟ ᱠᱷᱚᱱ ᱡᱚᱦᱟᱨ ᱜᱮ᱾
ᱦᱮᱸ ᱡᱚᱦᱟᱨ ᱜᱮ
ᱟᱪᱪᱷᱟ ᱟᱪᱪᱷᱟ ᱢᱟ ᱞᱟᱹᱭᱼᱼ ᱪᱮᱫ ᱥᱟᱛᱟᱢ ᱪᱮᱛᱟᱱ ᱨᱮᱞᱟᱝ ᱛᱷᱩᱛᱤᱭᱟ ᱟᱢᱜᱮ ᱞᱟᱹᱭ ᱛᱟᱞᱟᱝ ᱢᱮ ᱠᱟᱹᱡ ᱟᱫᱚ ᱚᱱᱟ ᱪᱮᱛᱟᱱ ᱨᱮᱜᱮᱞᱟᱝ ᱛᱷᱩᱛᱤᱭᱟ᱾
ᱪᱮᱫ? ᱪᱟᱥ ᱵᱟᱥ ᱱᱤᱭᱮ
ᱟᱢ ᱪᱮᱫ ᱮᱢ ᱞᱟᱹᱭᱟ ᱚᱱᱟ ᱪᱮᱛᱟᱱ ᱨᱮᱜᱮ ᱞᱟᱝ ᱛᱷᱩᱛᱤᱭᱟ ᱛᱟᱦᱞᱮ᱾ ᱛᱟᱦᱮ ᱪᱟᱥ ᱵᱟᱥ ᱜᱮ ᱦᱩᱭ ᱦᱚᱪᱚᱱ᱾
ᱚᱠᱟ ᱥᱮᱱ? ᱦᱳᱭ ᱦᱳᱭ᱾ ᱚᱠᱟᱥᱮᱫ ᱨᱮ ᱚᱲᱟᱜ ᱛᱟᱯᱮ?
ᱚᱲᱟᱜ ᱠᱚᱫᱚ ᱯᱟᱞᱮᱱ ᱱᱚᱜᱼᱚᱭ ᱡᱷᱟᱲᱜᱨᱟᱢ ᱤᱭᱟᱹᱮᱞᱮ ᱯᱟᱲᱟᱜᱼᱟ᱾
ᱚ᱾
ᱟᱨ ᱱᱚᱰᱮ ᱢᱟᱛᱚ ᱥᱮᱭ ᱚᱱᱟ ᱡᱟᱭᱜᱟ ᱧᱩᱛᱩᱢ ᱠᱚᱢᱟ ᱵᱟᱝ ᱠᱚ ᱞᱟᱹᱭ ᱠᱟᱜᱼᱟ ᱛᱚ ᱚᱱᱟ ᱴᱤᱨᱱᱤᱝ ᱵᱷᱤᱰᱤᱭᱳ ᱨᱮ ᱢᱮᱱᱟᱜ ᱟᱛᱚ᱾ ᱟᱪᱪᱷᱟ ᱴᱷᱤᱠ ᱟᱠᱟᱱ ᱜᱮ ᱢᱟ, ᱟᱯᱮ ᱟᱯᱮᱥᱮᱱ ᱪᱮᱫ ᱠᱚ ᱠᱚ ᱪᱟᱹᱥᱼᱟ ᱟᱢ ᱯᱳᱭᱞᱳ ᱞᱟᱹᱭ ᱛᱟᱞᱟᱝ ᱢᱮᱱᱦᱟᱜ ᱟᱫᱚ ᱤᱧ ᱱᱟᱜᱼᱤᱧ ᱞᱟᱹᱭ ᱛᱟᱞᱟᱝᱼᱟ᱾
ᱦᱮᱸ, ᱟᱞᱮ ᱥᱮᱫ ᱫᱚ ᱦᱩᱲᱩ ᱠᱚ ᱠᱟᱨᱞᱟ ᱠᱚ᱾
ᱟᱪᱪᱷᱟ᱾
ᱪᱮᱫ? ᱦᱳᱭ ᱦᱳᱭ᱾
ᱞᱟᱹᱭ ᱤᱧ ᱠᱟᱨᱞᱟ ᱫᱚ ᱧᱤᱛᱚᱜ ᱠᱚ ᱨᱚᱦᱚᱭ ᱠᱟᱫᱼᱟ ᱥᱮ ᱪᱟᱥ ᱦᱩᱭ ᱠᱟᱱᱟ ᱥᱮ
ᱦᱟᱱᱮ ᱤᱭᱟᱹ ᱥᱚᱢᱚᱭ ᱯᱷᱟᱜ ᱯᱷᱟᱜᱟᱩᱱ ᱵᱚᱸᱜᱟ ᱠᱚ ᱤᱭᱟᱹ ᱚᱱᱟ ᱫᱚ᱾ ᱦᱳᱭ᱾
ᱟ ᱱᱤᱛᱚᱜ ᱫᱚ ᱛᱟᱦᱞᱮ ᱚᱱᱟ ᱡᱟᱦᱟᱸ ᱧᱤᱛᱚᱜ ᱫᱚ ᱡᱟᱦᱟᱸ ᱠᱚᱨᱮ ᱠᱚ ᱪᱟᱥ ᱞᱮᱼᱟ ᱚᱱᱟ ᱠᱚᱫᱚ ᱩᱡᱟᱹᱲ ᱪᱟᱵᱟ ᱠᱟᱱᱟ?
ᱦᱮᱸ ᱩᱡᱟᱹᱲ ᱪᱟᱵᱟ ᱠᱟᱱᱟ᱾
ᱟᱪᱪᱷᱟ ᱪᱟᱨᱞᱟ ᱮ ᱠᱟᱨᱞᱟᱡ ᱡᱮ ᱠᱚ ᱪᱟᱥ ᱚᱱᱟ ᱫᱚ ᱪᱮᱫ ᱮᱻ ᱮᱻ ᱪᱟᱥ ᱠᱟᱛᱮ ᱪᱮᱫ ᱡᱷᱟᱴᱟᱣᱟᱜ-ᱟ ᱠᱚ ᱛᱟᱯᱚᱨ ᱥᱟᱨᱼᱵᱤᱥ ᱠᱚ ᱮᱢ ᱦᱩᱭᱩᱜ ᱜᱮᱭᱟ ᱛᱚ?
ᱦᱮᱸ ᱪᱟᱥ ᱤᱭᱟᱹ ᱨᱚᱦᱚᱭ ᱯᱚᱨᱮ ᱮ ᱥᱟᱨ ᱠᱚᱠᱚ ᱮᱢᱟᱜᱼᱟ ᱮᱥᱯᱨᱮᱭᱟᱠᱚ᱾ ᱛᱟᱨᱯᱚᱨᱮ ᱤᱭᱟᱹ ᱠᱟᱹᱴᱤᱡ ᱢᱟᱨᱟᱝ ᱞᱮᱱᱠᱷᱟᱱ ᱡᱟᱴᱟᱣᱟᱜᱼᱟ ᱠᱚ᱾
ᱟᱪᱪᱷᱟ᱾
ᱟᱹᱰᱤ ᱟᱨᱠᱤ ᱤᱭᱟᱹ ᱢᱮᱱᱟᱜᱼᱟ ᱟᱨᱠᱤ᱾ ᱡᱷᱟᱴᱟ ᱮᱢ ᱯᱚᱨᱮ ᱛᱟᱨᱯᱚᱨᱮ ᱢᱟᱪᱟ ᱠᱚ ᱮᱢᱟᱜᱼᱟ ᱚᱱᱟ ᱤᱭᱟᱹᱛᱮ ᱞᱟᱭᱞᱚᱱ ᱥᱩᱛᱟᱹᱢ ᱛᱮ᱾
ᱟᱪᱪᱷᱟ ᱟᱨ ᱞᱟᱹᱭ-ᱤᱧ ᱚᱱᱟ ᱠᱟᱨᱞᱟ ᱡᱚ ᱦᱩᱱᱟᱹᱝ ᱮᱻ ᱵᱟᱦᱟ ᱠᱟᱛᱮᱫ ᱛᱤᱡᱩ ᱠᱚ ᱵᱟᱠᱚ ᱞᱟᱜᱟᱣ ᱜᱮᱭᱟ?
ᱛᱮᱡᱳ ᱠᱚ ᱞᱟᱜᱟᱜ ᱜᱮᱭᱟ ᱟᱫᱚ ᱨᱟᱱ ᱚᱱᱠᱟᱱᱟᱜ ᱮᱢᱟᱜ ᱦᱳᱭᱩᱜᱼᱟ ᱨᱟᱱ ᱵᱟᱝ ᱮᱢ ᱞᱮᱠᱷᱟᱱ ᱛᱮᱡᱳ ᱠᱚ ᱞᱟᱜᱟᱜᱼᱟ ᱟᱨᱚ ᱨᱳᱜᱽ ᱮᱴᱟᱜ ᱨᱳᱜᱽ ᱠᱚᱦᱚᱸ ᱧᱟᱢᱟ ᱡᱮᱢᱚᱱ ᱥᱟᱠᱟᱢ ᱠᱚ ᱤᱭᱟᱹ ᱪᱟᱵᱟᱜᱼᱟ ᱮᱠᱵᱟᱨᱮ ᱥᱟᱥᱟᱝ ᱪᱟᱵᱟᱜᱼᱟ ᱵᱤᱞᱤ ᱪᱟᱵᱟᱜᱼᱟ ᱟᱨᱠᱤ᱾
ᱟᱪᱪᱷᱟ, ᱟᱹᱞᱤᱧ ᱠᱟᱨᱞᱟ ᱠᱚᱠᱚ ᱪᱟ ᱮᱻ ᱪᱟᱥ ᱞᱮ ᱠᱷᱟᱱ ᱚᱱᱟ ᱫᱚ ᱡᱚᱢ ᱞᱟᱹᱜᱤᱱ ᱥᱮ ᱟᱠᱷᱨᱤᱧ ᱞᱟᱹᱜᱤᱱ? ᱟᱯᱮ ᱚᱱᱟ ᱥᱟᱭᱤᱰ ᱠᱚᱠᱚ ᱪᱟᱥᱟ ᱟᱪᱪᱷᱟ᱾
ᱟᱹᱠᱷᱨᱤᱧ ᱞᱟᱹᱜᱤᱫ ᱜᱮᱠᱚ ᱪᱟᱥ ᱟᱱᱟ ᱟᱱᱛᱟ
ᱚ ᱚ ᱟᱹᱞᱤᱧ ᱡᱟᱦᱟᱸ ᱠᱚ ᱪᱟᱥ ᱟᱱᱟᱜ ᱞᱟᱹᱭ ᱤᱧ ᱡᱷᱚᱛᱚ ᱛᱟᱦᱚᱞᱮ ᱟᱠᱷᱨᱤᱧ ᱞᱟᱹᱜᱤᱱ ᱜᱮ ᱢᱟᱱᱮ ᱴᱟᱠ ᱴᱩᱠ ᱡᱚᱢ ᱵᱟᱲᱟ ᱵᱟᱲᱟ ᱞᱟᱹᱜᱤᱱ ᱚᱲᱟᱜ ᱠᱚᱢ ᱧᱚᱜ ᱠᱚ ᱫᱚᱦᱚᱭᱟ ᱵᱟᱫ ᱵᱟᱠᱤ ᱡᱷᱚᱛᱚ ᱠᱚ ᱟᱠᱷᱨᱤᱧᱟ?
ᱦᱮᱸ ᱟᱠᱷᱨᱤᱧ ᱞᱟᱹᱜᱤᱫ ᱠᱚᱜᱮ ᱢᱟᱱᱮ ᱟᱠᱷᱨᱤᱧ ᱞᱟᱹᱜᱤᱫ ᱜᱮ ᱵᱤᱥᱤ ᱠᱚ ᱤᱭᱟᱹᱭᱟ ᱪᱟᱥᱼᱟ᱾ ᱡᱚᱢ ᱫᱚ ᱚᱱᱟ ᱚᱱᱟ ᱢᱚᱫᱫᱷᱮ ᱨᱮᱜᱮ ᱡᱚᱢ ᱫᱚ ᱧᱟᱢᱚᱜ ᱜᱮᱫᱚ᱾
ᱟᱪᱪᱷᱟ ᱟᱪᱪᱷᱟ᱾
ᱟᱫᱚ ᱟᱠᱷᱨᱤᱧ ᱞᱟᱹᱜᱤᱫ ᱜᱮ ᱡᱩᱫᱤ ᱯᱨᱚᱛᱷᱚᱢ ᱢᱟᱱᱮ ᱯᱳᱭᱞᱳ ᱯᱳᱭᱞᱳ ᱡᱩᱫᱤ ᱨᱟᱠᱟᱵᱼᱟ ᱛᱟᱦᱚᱞᱮ ᱫᱟᱢ ᱠᱟᱹᱴᱤᱡ ᱛᱟᱦᱮᱱᱟ᱾ ᱟᱹᱰᱤ ᱵᱤᱥᱤ ᱧᱚᱜ ᱵᱤᱥᱤ ᱧᱚᱜ ᱞᱟᱵᱷᱚᱜᱼᱟ ᱛᱟᱦᱚᱞᱮ
ᱚ
ᱟᱨ ᱠᱟ ᱡᱩᱫᱤ ᱫᱮᱨᱤ ᱠᱟᱛᱮ ᱠᱟᱹᱴᱤᱡ ᱨᱟᱠᱟᱵᱼᱟ ᱩᱱᱟᱹᱜ ᱫᱚ ᱞᱟᱵᱷ ᱵᱟᱝ ᱛᱟᱦᱮᱱᱟ᱾
ᱟᱪ ᱚᱱᱠᱟᱱ ᱠᱟᱛᱷᱟ ᱛᱟᱦᱚᱞᱮ ᱵᱟᱝ
ᱦᱮᱸ
ᱟᱨ ᱱᱚᱣᱟ ᱦᱩᱲᱩ ᱠᱚᱫᱚ ᱪᱮᱫ ᱪᱮ ᱪᱮᱫ ᱦᱩᱲᱩ ᱠᱚᱯᱮ ᱨᱚᱦᱚᱭ ᱜᱮᱭᱟ᱾ ᱱᱚᱣᱟ ᱥᱤᱛᱩᱝ ᱫᱤᱱ ᱯᱮ ᱨᱚᱦᱚᱭ ᱜᱮᱭᱟ ᱥᱮ ᱵᱟᱝ, ᱦᱩᱲᱩ ᱪᱟᱥ ᱯᱟᱨᱤ ᱞᱟᱝ ᱧᱮᱞ ᱞᱮᱜᱮ ᱥᱮ ᱪᱮ
ᱦᱳᱲᱳ ᱦᱳᱲᱳ ᱱᱤᱛᱳᱜ ᱫᱚ ᱟᱞᱮ ᱥᱮᱫ ᱫᱚ ᱠᱚ ᱨᱚᱦᱚᱭᱮᱫᱼᱟ ᱜᱳᱣᱨᱚᱵᱽ, ᱥᱚᱨᱱᱚ,
ᱟᱪᱪᱷᱟ
ᱚᱱᱟ ᱚᱱᱟ ᱵᱟᱨᱭᱟ ᱜᱮ ᱵᱤᱥᱤ ᱠᱚ ᱨᱚᱦᱚᱭᱮᱫᱼᱟ ᱱᱤᱭᱟᱹ ᱫᱷᱟᱣ ᱫᱚ ᱛᱚᱞᱟ ᱠᱚᱯᱮ ᱜᱤᱰᱤ ᱠᱮᱫᱼᱟ ᱚᱱᱛᱮ?
ᱦᱚᱸ, ᱛᱚᱲᱟ ᱠᱚᱫᱚ ᱞᱮ ᱜᱤᱰᱤ ᱟᱠᱟᱫᱟ, ᱱᱚᱜᱼᱚᱭ ᱚᱢᱚᱱ ᱜᱚᱫᱚᱜ ᱠᱟᱱᱟ ᱦᱟᱸᱜ ᱥᱮᱭ ᱥᱮ ᱾ ᱟᱯᱮ ᱥᱮᱫ ᱛᱚᱲᱟ ᱠᱚ ᱜᱤᱰᱤ ᱠᱮᱫᱟ ᱥᱮ ᱨᱚᱦᱚᱭ ᱪᱟᱞᱟᱜ ᱠᱟᱱᱟ ᱟᱯᱮ ᱥᱮᱱ?
ᱟᱞᱮ ᱵᱟᱝ, ᱱᱚᱜᱼᱚᱭ ᱜᱤᱰᱤ ᱮᱫᱟ ᱠᱚ᱾ ᱫᱟᱜ ᱱᱤᱭᱟᱹ ᱫᱷᱟᱣ ᱴᱷᱤᱠ ᱵᱟᱝ ᱮᱢᱮᱫᱼᱟᱸ ᱥᱮ,
ᱦᱳᱸᱭ, ᱟᱨ ᱡᱟᱹᱯᱩᱫ ᱠᱚ ᱪᱮᱫ ᱞᱮᱠᱟ? ᱡᱟᱹᱯᱩᱫ ᱵᱟᱝᱠᱷᱟᱱ ᱛᱚ ᱥᱮ ᱪᱟᱥᱵᱟᱥ ᱨᱮ ᱟᱹᱰᱤ ᱮᱸᱴᱠᱮᱴᱚᱬᱮ ᱛᱤᱸᱜᱩᱱᱟ ᱛᱚ᱾
ᱦᱮᱸ, ᱫᱟᱜ ᱢᱟᱛᱚ ᱵᱟᱭ ᱫᱟᱜ ᱮᱫᱟ ᱛᱟᱣ ᱟᱞᱮᱭᱟᱜ ᱫᱚ ᱢᱟᱱᱮ ᱟᱨᱴᱤ ᱵᱟᱨ ᱫᱷᱟᱣ ᱜᱮ ᱪᱟᱥ ᱦᱩᱭᱩᱜ ᱛᱟᱞᱮᱭᱟ ᱥᱮᱞᱳ ᱠᱚ ᱢᱮᱱᱟᱜ ᱛᱟᱞᱮᱭᱟ ᱛᱚ᱾
ᱟᱪᱪᱷᱟ, ᱱᱚᱣᱟ ᱥᱤᱛᱩᱝ ᱥᱚᱢᱚᱭ ᱯᱮ ᱪᱟᱥ ᱞᱮᱫ ᱛᱟᱦᱮᱸᱫ?
ᱦᱚᱸ ᱦᱚᱸ
ᱪᱮᱫ ᱦᱩᱲᱩ ᱯᱮ ᱪᱟᱥ ᱞᱮᱫ ᱛᱟᱦᱮᱸᱫ ᱥᱤᱛᱩᱝ ᱥᱩᱢᱚᱭ?
ᱥᱤᱛᱩᱝ ᱥᱚᱢᱚᱭ ᱫᱚ ᱥᱚᱝᱠᱚᱨ᱾
ᱦᱮᱸ ᱟᱹᱞᱤᱧ ᱥᱚᱝᱠᱚᱨ ᱦᱩᱹᱲᱩ
ᱦᱮᱸ ᱦᱮᱸ ᱥᱚᱝ
ᱟᱹᱞᱤᱧ ᱮ ᱛᱤᱱᱟᱹᱜ ᱜᱟᱱ ᱯᱮ ᱪᱟᱥ ᱞᱮᱫ ᱛᱟᱦᱮᱸᱫ?
ᱥᱚᱝᱠᱚᱨ ᱪᱟᱥ ᱦᱩᱭ ᱞᱮᱱᱟ ᱚᱱᱠᱟ ᱵᱟᱨ ᱵᱤᱜᱷᱟᱹ ᱯᱮ ᱵᱤᱜᱷᱟᱹ ᱜᱟᱱ᱾
ᱟᱪᱪᱷᱟ, ᱚᱱᱟ ᱫᱚ ᱡᱷᱚᱛᱚ ᱡᱚᱢ ᱞᱟᱹᱜᱤᱫ ᱥᱮ ᱠᱤᱪᱷᱩ ᱟᱹᱠᱷᱨᱤᱧ ᱞᱟᱹᱜᱤᱫ ᱯᱮ?
ᱵᱟᱝ ᱚᱱᱟ ᱫᱚ ᱟᱹᱠᱷᱨᱤᱧ ᱞᱟᱹᱜᱤᱫ ᱜᱮ ᱟᱨ ᱡᱚᱢ ᱞᱟᱹᱜᱤᱫ ᱫᱚ ᱪᱟᱥ ᱦᱩᱭ ᱞᱮᱱᱟ ᱴᱮᱱ ᱴᱮᱱ
ᱚ ᱴᱮᱱ ᱴᱮᱱ ᱫᱚ ᱟᱵᱟᱨ ᱪᱮᱫ ᱞᱮᱠᱟ ᱦᱩᱲᱩ ᱟᱞᱮ ‍? ᱥᱮᱱ ᱫᱚ ᱚᱱᱮ ᱱᱚᱣᱟ ᱥᱚᱝᱠᱚᱨ ᱦᱩᱲᱩ ᱦᱚᱸᱭ ᱪᱟᱥ ᱫᱚ ᱵᱟᱝ ᱦᱩᱭᱩᱜᱼᱟ ᱟᱞᱮ ᱥᱮᱫ ᱫᱚ ᱟᱨ ᱱᱚᱣᱟ ᱤᱭᱟᱹ ᱦᱚᱸ ᱵᱟᱝᱼᱟ ᱴᱮᱱ ᱴᱮᱱ ᱥᱮ ᱪᱮᱫ ᱮᱢ ᱞᱟᱹᱭ ᱮᱭᱟ᱾
ᱦᱮᱸ, ᱴᱮᱱ ᱴᱮᱱ ᱫᱚ ᱠᱟᱹᱴᱤᱡ ᱢᱚᱴᱟ ᱜᱮᱭᱟ ᱟᱨ ᱥᱚᱝᱠᱚᱨ ᱫᱚ‌ ᱚᱱᱟ ᱫᱚ ᱱᱟᱱᱦᱟ ᱪᱟᱣᱞᱮ᱾
ᱟᱨ ᱞᱟᱹᱭᱮᱫᱼᱟ ᱟᱹᱞᱤᱧ ᱞᱟᱹᱭ ᱤᱧ ᱱᱚᱜ ᱱᱚᱣᱟ ᱥᱚᱝᱠᱚᱨ ᱦᱩᱲᱩ ᱛᱤᱱᱟᱹᱜ ᱪᱟᱸᱫᱳ ᱵᱷᱤᱛᱤᱨ ᱨᱮ ᱦᱩᱭᱩᱜᱼᱟ? ᱢᱟᱱᱮ ᱛᱤᱱᱟᱹᱜ ᱪᱟᱸᱫᱚ ᱨᱮᱭᱟᱜ ᱠᱟᱱᱟ?
ᱚᱱᱟ ᱫᱚ ᱥᱚᱝᱠᱚᱨ ᱫᱚ ᱯᱮ ᱪᱟᱸᱫᱳ ᱵᱷᱤᱛᱤᱨ ᱛᱮᱜᱮ ᱦᱩᱭᱩᱜᱼᱟ᱾
ᱛᱚᱲᱟ ᱜᱤᱰᱤ ᱠᱷᱚᱱ ᱥᱮ ᱛᱤᱥ ᱦᱤᱞᱳᱜ ᱠᱷᱚᱱ ᱨᱚᱦᱚᱭᱚᱜ ᱠᱟᱱᱟ ᱤᱱᱟᱹ ᱦᱤᱞᱳᱜ ᱠᱷᱚᱱ?
ᱚᱱᱟ ᱛᱚᱞᱟ ᱜᱤᱰᱤ ᱠᱷᱚᱱ ᱜᱮ᱾
ᱟᱪᱪᱷᱟ, ᱛᱟᱦᱚᱞᱮ ᱱᱚᱣᱟ ᱥᱚᱝᱠᱚᱨ ᱦᱩᱲᱩ ᱟᱹᱠᱷᱨᱤᱧ ᱠᱚᱨᱛᱮ ᱜᱮᱞᱮ ᱪᱮᱫ ᱞᱮᱠᱟ ᱫᱟᱢ ᱠᱚ ᱯᱟᱲᱟᱜᱼᱟ ᱚᱱᱟ ᱠᱚᱫᱚ?
ᱥᱚᱝᱠᱚᱨ ᱦᱩᱲᱩ ᱨᱮᱱᱟᱜ ᱫᱚ ᱫᱟᱢ ᱛᱟᱦᱮᱸ ᱠᱟᱱ ᱜᱮᱭᱟ ᱱᱤᱭᱟᱹ ᱫᱷᱟᱣ ᱫᱚ, ᱡᱩᱫᱤ ᱜᱮᱫ ᱛᱚᱨᱟ ᱡᱩᱫᱤ ᱟᱠᱷ ᱤᱭᱟᱹ ᱢᱟᱱᱮ ᱤᱨ ᱛᱚᱨᱟ ᱡᱚᱫᱤ ᱞᱮ ᱟᱹᱠ ᱡᱚᱫᱤᱢ ᱟᱹᱠᱷᱨᱤᱧ ᱦᱚᱪᱚᱭᱟ, ᱩᱱᱫᱚ ᱛᱟᱦᱮ ᱦᱳᱭ ᱦᱳᱭ ᱵᱟᱹᱫᱽ ᱠᱷᱚᱱ ᱜᱮ, ᱚᱱᱟ ᱫᱚ ᱵᱟᱭᱤᱥ ᱵᱟᱭᱤᱥ ᱫᱚ ᱵᱟᱝ ᱟᱸ ᱫᱩ ᱦᱟᱡᱟᱨ ᱚᱱᱠᱟ ᱫᱩ ᱦᱟᱡᱟᱨ ᱥᱮ ᱮᱠᱩᱥᱚ ᱛᱟᱦᱮᱸ ᱠᱟᱱᱟ ᱱᱟᱦᱟᱸᱜ ᱾
ᱢᱟᱱᱮ ᱥᱮᱭ ᱮᱠᱩᱥᱚ ᱠᱷᱟᱱ ᱫᱚ ᱥᱮ ᱯᱟᱨ ᱠᱮᱡᱤ ᱥᱟᱢ ᱢᱮ ᱢᱟᱱᱮ ᱢᱤ ᱢᱤᱢᱤᱫ ᱠᱮᱡᱤ ᱨᱮ ᱥᱮᱭ ᱠᱩᱲᱤ ᱴᱟᱠᱟ ᱮᱠᱩᱥ ᱴᱟᱠᱟ ᱚᱱᱠᱟ ᱛᱟᱦᱮᱸ ᱠᱟᱱᱟ᱾ ᱟ ᱚᱱᱟ ᱛᱟᱥᱮ ᱨᱚᱦᱚᱲ ᱠᱟᱛᱮᱫ ᱠᱷᱟᱱ ᱦᱚ
ᱨᱚᱦᱚᱲ ᱠᱟᱛᱮ ᱠᱷᱟᱱ ᱛᱮᱭᱤᱥ᱾
ᱛᱮᱭᱤᱥ ᱴᱟᱠᱟ᱾
ᱦᱮᱸ᱾
ᱛᱟᱦᱮ ᱛᱚ ᱵᱷᱟ ᱵᱷᱟᱜᱤ ᱜᱮᱭᱟ ᱛᱚ, ᱟᱞᱮ ᱥᱮᱫ ᱢᱟ ᱱᱟ ᱱᱟᱣᱟ ᱮᱴᱟᱜ ᱦᱩᱲᱩ ᱠᱚᱢᱟ ᱥᱮ ᱮᱱᱠᱩ ᱠᱟᱨᱵᱟᱹᱨᱤᱭᱟᱹ ᱠᱚ ᱡᱟᱦᱟᱸᱭ ᱠᱚ ᱦᱟᱛᱟᱣ ᱵᱟᱲᱟᱭᱼᱟ ᱥᱮ ᱚᱱᱟ ᱤᱨᱩᱜ ᱥᱚᱢᱚᱭ ᱡᱟᱦᱟᱸ ᱦᱟᱱᱮ ᱮᱴᱟᱜ ᱦᱩᱲᱩ ᱚᱱᱠᱟ ᱱᱟᱜ ᱠᱟᱛᱷᱟᱧ ᱞᱟᱹᱭᱼᱟ ᱡᱮᱢᱚᱱ ᱵᱤᱵᱤ ᱛᱷᱤᱨᱤ ᱥᱮ ᱟᱞᱮ ᱥᱮᱱ ᱫᱚ ᱵᱤᱵᱤ ᱛᱷᱤᱨᱤ ᱠᱚ ᱨᱚᱦᱚᱭ ᱛᱟᱨᱯᱚᱨ ᱡᱤ ᱮᱥ ᱚᱣᱟᱱ ᱟᱨ ᱱᱚᱣᱟ ᱯᱟᱹᱨᱤ ᱡᱟᱹᱛ ᱠᱚ, ᱚᱱᱟ ᱠᱚᱫᱚ ᱡᱮ ᱩᱱᱟᱹᱝ ᱫᱚ ᱵᱟᱝ ᱚᱱᱟ ᱵᱟᱹ-ᱵᱟᱹᱫᱽ ᱨᱮ ᱜᱮᱫ ᱥᱟᱶᱛᱮ ᱨᱮ ᱡᱚᱫᱤ ᱢᱮᱥᱤᱱ ᱛᱮ ᱜᱮᱫ ᱥᱟᱶᱛᱮ ᱨᱮ ᱡᱩᱫᱤᱢ ᱟᱹᱠᱷᱨᱤᱧ ᱠᱮᱜ-ᱟ᱾ ᱛᱟᱦᱚᱞᱮ ᱩᱱ ᱥᱩᱢᱚᱭ ᱫᱚ ᱵᱟᱨᱚ ᱴᱟᱠᱟ ᱛᱮᱨᱚ ᱴᱟᱠᱟ ᱦᱮᱜ ᱱᱤᱝᱠᱟ ᱠᱚ ᱤᱫᱤᱜ ᱟᱨ ᱛᱟᱥᱮ ᱨᱚᱦᱚᱲ ᱠᱟᱛᱮᱜ ᱠᱷᱟᱱ ᱥᱮᱭ ᱥᱳᱞᱳ ᱴᱟᱠᱟ ᱥᱚᱛᱮᱨᱚ ᱴᱟᱠᱟ᱾
ᱟᱹᱰᱤ ᱟᱹᱰᱤ ᱠᱚᱢ ᱛᱟᱞᱮ ᱟᱞᱮ ᱱᱚᱛᱮ ᱫᱚ ᱚᱱᱟ ᱤᱭᱟᱹ ᱥᱚᱝᱠᱚᱨ ᱞᱮ ᱮᱢ ᱠᱮᱫᱟ ᱚᱱᱟ ᱫᱚ ᱫᱟᱢ ᱜᱮᱭᱟ᱾
ᱟᱪᱪᱷᱟ,
ᱫᱟᱢ ᱜᱮ ᱛᱟᱦᱮᱸᱠᱟᱱᱟ ᱟᱨ ᱚᱱᱟ ᱴᱮᱱᱴ- ᱴᱮᱱ ᱫᱚ ᱟᱫᱚ ᱱᱤᱛᱚᱜ ᱫᱚ ᱦᱩᱭ ᱟᱠᱟᱱᱟ ᱟᱴᱷᱨᱚ ᱥᱚ ᱠᱟᱛᱮ᱾
ᱴᱮᱱ-ᱴᱮᱱ ᱫᱚ ᱟᱵᱟᱨ ᱪᱮᱫ ᱞᱮᱠᱟ ᱦᱩᱲᱩ ᱠᱟᱱᱟ ᱚᱱᱟ ᱫᱚ?
ᱚᱱᱟ ᱫᱚ ᱚᱱᱮ ᱢᱚᱴᱟ ᱜᱮᱭᱟ ᱠᱟᱹᱴᱤᱡ ᱤᱭᱟᱹᱞᱮᱠᱟ ᱜᱮ᱾
ᱟᱪᱪᱷᱟ, ᱢᱳᱴᱟ ᱜᱮᱭᱟ ᱚᱱᱟ ᱚᱱᱟ ᱛᱤᱱᱟᱹᱝ ᱪᱟᱸᱫᱳ ᱵᱷᱤᱛᱤᱨ ᱛᱮ ᱦᱩᱭᱩᱜ-ᱟ ᱥᱮ ᱤᱧ ᱴᱮᱱ ᱴᱮᱱ ᱦᱩᱲᱩ ᱡᱟᱦᱟᱸ?
ᱚᱱᱟ ᱦᱚᱸ ᱚᱱᱠᱟ ᱢᱤᱫ ᱥᱚ ᱫᱚᱥ ᱫᱤᱱ ᱜᱟᱱ ᱞᱟᱜᱟᱜ-ᱟ᱾
ᱮ ᱢᱟᱱᱮ ᱱᱟᱣᱟ ᱠᱷᱚᱱ ᱠᱤ ᱠᱤᱪᱷᱩ ᱢᱟᱱᱮ ᱫᱚᱥ ᱯᱚᱱᱨᱚ ᱫᱤᱱ ᱛᱟᱭᱚᱢᱜ-ᱟ᱾ ᱟᱪᱪᱷᱟ, ᱟᱨ ᱱᱚᱣᱟ ᱟᱹᱞᱮ ᱤᱧ ᱞᱟᱹᱭ ᱫᱚᱠᱚ ᱢᱩᱸᱡ ᱦᱩᱲᱩ ᱠᱚ ᱥᱮ ᱪᱮᱫ ᱠᱚ ᱟᱯᱮ ᱥᱮᱱ ᱫᱚ ᱵᱟᱠᱚ ᱪᱟᱥᱟ ᱚᱱᱛᱮ?
ᱵᱟᱝ ᱚᱱᱟ ᱠᱚᱫᱚ ᱵᱟᱠᱚ ᱪᱟᱥᱟ᱾ ᱢᱩᱡ ᱢᱩᱡ ᱦᱩᱲᱩ ᱢᱩᱡ ᱦᱩᱲᱩ ᱞᱟᱹᱭ ᱛᱮᱫᱚ ᱚᱱᱮ ᱚᱱᱮ ᱦᱩᱰᱤᱧ ᱦᱩᱰᱤᱧ ᱪᱟᱣᱞᱮ᱾
ᱥᱮ ᱪᱮᱫ ᱯᱮ ᱞᱟᱹᱭᱟ ᱥᱮ ᱪᱮᱫ?
ᱚ ᱤᱭᱟᱹ ᱵᱟ ᱚᱱᱮ ᱤᱭᱟᱹ ᱠᱚ ᱞᱮ ᱵᱟᱥᱢᱚᱛᱤ ᱥᱮ ᱢᱚᱛᱤᱵᱟᱥ ᱠᱚ ᱞᱟᱹᱭ ᱫᱚ ᱚᱱᱟ?
ᱦᱳᱭ ᱚᱱ ᱚᱱᱟ ᱪᱮᱻ ᱯᱟᱭᱮᱥ ᱴᱟᱭᱮᱥ ᱠᱚ ᱡᱩᱫᱽ ᱫᱚ ᱜᱚᱦᱚᱲᱟ᱾ ᱦᱳᱭ ᱚᱱᱮ ᱚᱱᱟ, ᱦᱳᱭ᱾
ᱚᱱᱟ ᱠᱚᱫᱚ ᱵᱟᱠᱚ ᱪᱟᱥᱟ ᱟᱞᱮ ᱥᱮᱫ ᱫᱚ᱾
ᱟᱪᱪᱷᱟ᱾
ᱟᱞᱮ ᱥᱮᱱ ᱦᱚᱸ ᱚᱱᱟ ᱟᱞᱮ ᱥᱮᱱ ᱦᱚᱸ ᱚᱱᱟ ᱪᱟᱥ ᱫᱚ ᱵᱟᱝ ᱦᱩᱭᱩᱜ ᱜᱮᱭᱟ ᱟᱪᱪᱷᱟ ᱱᱚᱣᱟ ᱥᱚᱝ ᱠᱚᱨ ᱦᱩᱲᱩ ᱮᱻ ᱡᱟᱦᱟᱸ ᱥᱤᱥᱴᱮᱢ ᱛᱮᱯᱮ ᱪᱟᱥᱟ ᱱᱟᱣᱟ ᱦᱩᱲᱩ ᱞᱮᱠᱟ ᱜᱮ ᱥᱮ ᱚᱱᱟ ᱨᱮᱭᱟᱜ ᱥᱤᱥᱴᱮᱢ ᱵᱷᱤᱱᱟᱹ ᱜᱮᱭᱟ?
ᱥᱚᱝᱠᱚᱨ ᱦᱩᱲᱩ?
ᱦᱮᱸ᱾
ᱥᱚᱝᱠᱚᱨ ᱦᱩᱲᱩ ᱦᱚᱸ ᱚᱱᱟ ᱤᱱᱟᱹ ᱥᱤᱥᱴᱮᱢ ᱛᱮᱜᱮ᱾
ᱦᱮᱸ ᱟᱫᱚ ᱥᱟᱨᱵᱷᱤᱥ ᱠᱚ ᱪᱮᱫ ᱞᱮᱠᱟ ᱵᱟᱹᱫᱽ ᱨᱮ ᱡᱚᱢ
ᱥᱟᱨ ᱚᱱᱟ ᱤᱭᱟᱹ ᱦᱤᱥᱟᱹᱵ ᱛᱮᱜᱮ ᱞᱟᱜᱟᱜᱼᱟ ᱢᱟᱱᱮ ᱮᱜ ᱠᱟᱴᱷᱟ ᱨᱮ ᱫᱚ ᱢᱤᱫ ᱠᱮᱡᱤ ᱚᱱᱠᱟ ᱦᱤᱥᱟᱹᱵ ᱛᱮᱜᱮ ᱛᱚᱞᱮ ᱮᱢᱟᱜ-ᱟ᱾ ᱚᱱᱛᱮ ᱫᱚ ᱛᱤᱱᱟᱹᱜ ᱠᱟᱛᱮ ᱥᱟᱨ ᱯᱮ ᱮᱢᱟᱜᱼᱟ, ᱚᱱᱛᱮ ᱫᱚ ᱛᱤᱱᱟᱹᱜ ᱠᱟᱛᱮ ᱥᱟᱨ ᱯᱮ ᱮᱢᱟᱜᱼᱟ᱾
ᱚᱱᱠᱟ ᱜᱮ ᱚᱱᱮ ᱱᱟᱢ ᱡᱟᱦᱟᱸ ᱞᱮᱠᱟᱢ ᱞᱟᱹᱭ ᱠᱮᱫᱼᱟ ᱥᱮ, ᱢᱤᱫ ᱠᱟᱴᱷᱟᱨ ᱨᱮ ᱢᱤᱫ ᱠᱮᱡᱤ᱾
ᱦᱮᱸ ᱵᱤᱜᱽ ᱨᱮ ᱠᱩᱲᱤ ᱠᱮᱡᱤ᱾
ᱦᱩᱸ ᱦᱩᱸ
ᱦᱮᱸ
ᱟᱞᱤᱧ ᱜᱮ ᱪᱟᱥᱵᱟᱥ ᱠᱚᱨᱮ ᱡᱚᱯᱲᱟᱣ ᱢᱮᱱᱟᱢᱟᱥᱮ ᱥᱮ ᱚᱞᱚᱜ ᱠᱟᱱ ᱛᱟᱵᱚᱱᱟ ᱟᱢᱫᱚ᱾
ᱪᱟᱥᱵᱟᱥ ᱦᱚᱸ ᱠᱚᱨᱟᱣ ᱦᱩᱭᱩᱜ ᱜᱮᱭᱟ ᱟᱫᱚ ᱚᱱᱮ ᱪᱟᱥᱵᱟᱥ ᱟᱨ ᱢᱤᱥᱛᱨᱤ ᱠᱟᱹᱢᱤ ᱠᱚ
ᱟᱪᱪᱷᱟ ᱟᱨ ᱞᱟᱹᱭ ᱤᱧ ᱚᱱᱮ ᱚᱱᱠᱟᱱ ᱠᱟᱛᱷᱟ ᱵᱟᱝ
ᱦᱮᱸ ᱟᱢ ᱫᱚ ᱪᱮᱫ ᱠᱚᱢ ᱠᱚᱨᱟᱣᱟ?
ᱚᱠᱚᱭ?
ᱟᱢ
ᱤᱧ ᱚᱲᱟᱜ ᱠᱚᱨᱮ ᱪᱟᱥᱵᱟᱥ ᱜᱮ ᱵᱚᱨᱛᱚᱢᱟᱱ ᱫᱚ ᱱᱚᱜᱼᱚᱭ, ᱦᱩᱲᱩ ᱠᱚ ᱪᱟᱥ ᱦᱩᱭ ᱞᱮᱱ ᱛᱟᱦᱮᱸᱱᱟ ᱱᱚᱣᱟ ᱤᱭᱟᱹ ᱠᱚᱼᱼ ᱠᱷᱚᱥᱟ ᱥᱮ ᱛᱤᱞ ᱡᱟᱦᱟᱸ ᱠᱚ ᱢᱮᱛᱟᱜ ᱠᱟᱱ᱾
ᱦᱩᱸ ᱦᱩᱸ
ᱟᱹᱞᱤᱧ ᱟᱯᱮᱥᱮᱫ ᱠᱷᱚᱥᱟ ᱠᱚ ᱵᱟᱠᱚ ᱪᱟᱥ ᱜᱮᱭᱟ?
ᱦᱮᱸ ᱪᱟᱥ ᱜᱮ ᱦᱚᱭ ᱪᱟᱥ ᱜᱮᱭᱟᱠᱚ ᱟᱫᱚ, ᱢᱟᱱᱮ ᱚᱱᱠᱟᱱ ᱜᱷᱩᱴᱩ ᱡᱟᱭᱜᱟ ᱵᱟᱠᱷᱟᱱ ᱛᱚ ᱚᱱᱟ ᱫᱚ ᱵᱟᱝ ᱦᱩᱭᱩᱜ-ᱟ᱾
ᱦᱚᱭ ᱱᱚᱣᱟ ᱜᱮ ᱜᱟᱦᱤᱨ ᱪᱮᱫ?
ᱚᱱᱠᱟᱱ ᱚᱱᱠᱟᱱ ᱟᱨᱠᱤ ᱡᱟᱭᱜᱟ ᱦᱚᱲᱟᱜ ᱩᱱᱟᱹᱜ ᱵᱟᱹᱱᱩᱜ ᱟᱛᱚᱼᱼ
ᱦᱚᱭ ᱵᱟᱠᱷᱟᱱ ᱦᱟᱱᱟ ᱨᱮᱫᱚ ᱩᱩᱱᱟᱹᱝ, ᱴᱨᱤᱴᱢᱮᱱᱴ ᱠᱚᱫᱚ ᱵᱟᱹᱪᱩᱜᱼᱟ ᱚᱱᱟ ᱤᱨ ᱠᱟᱛᱮᱫ ᱡᱟᱦᱟᱸ ᱯᱷᱷᱟᱪᱟ ᱜᱮ ᱢᱤᱫᱴᱟᱝ ᱦᱚᱨᱚ ᱵᱚᱨᱚ ᱠᱟᱛᱷᱟ ᱫᱚ ᱦᱟᱱᱟ ᱨᱮᱫ ᱯᱚᱨᱤᱥᱨᱚᱢ ᱠᱚᱫᱚ ᱵᱟᱹᱪᱩᱟᱱᱤᱡ, ᱫᱟᱜ ᱦᱚᱸ ᱡᱟᱹᱥᱛᱤ ᱵᱟᱭᱼᱼ ᱯᱮ ᱡᱚᱠᱷᱚᱡ ᱫᱚ ᱱᱚᱛᱮ ᱱᱟᱜᱠᱷᱟᱱ ᱵᱟᱠᱷᱟᱱ ᱱᱤᱭᱟᱹ ᱫᱷᱟᱣ ᱡᱮᱢᱚᱱ ᱱᱤᱭᱟᱹ ᱫᱷᱟᱣ ᱱᱤᱭᱟᱹ ᱥᱮᱨᱢᱟ ᱫᱟᱜ ᱠᱮᱫᱼᱟᱭ ᱫᱟᱜ ᱠᱷᱟᱹᱛᱤᱨ ᱛᱮ ᱱᱚᱣᱟ ᱤᱭᱟᱹ ᱠᱷᱚᱥᱟ ᱨᱮᱫᱚ ᱫᱟᱜ ᱵᱟᱛᱟᱝ ᱵᱟᱝ ᱦᱩᱭᱩᱜ ᱾ ᱢᱟᱱᱮ ᱯᱷᱟᱸᱠᱟ ᱯᱷᱟᱸᱠᱟ ᱛᱮᱜᱮ ᱡᱷᱚᱛᱚ ᱪᱟᱹᱥᱤ ᱜᱮᱞᱮ ᱯᱟᱨᱚᱢ ᱟᱠᱟᱱᱟ ᱱᱤᱭᱟᱹ ᱫᱷᱟᱣ ᱫᱚ᱾
ᱦᱮᱸ ᱟᱫᱚᱼᱼ ᱚᱱᱟ ᱦᱚᱸ ᱚᱱᱠᱟᱱ ᱡᱟᱭᱜᱟ ᱫᱚᱨᱠᱟᱨ ᱟᱫᱚ, ᱡᱩᱫᱤ ᱫᱟᱜᱼᱼ ᱫᱩᱨ ᱡᱩᱫᱤ ᱵᱤᱥᱤ ᱧᱟᱢᱟᱭ ᱫᱟᱜ ᱡᱩᱫᱤ ᱵᱟᱭ ᱴᱟᱱᱟᱣᱟ ᱵᱟᱹᱫᱽ ᱨᱮᱼᱼ ᱛᱟᱦᱚᱞᱮᱼᱼ
ᱡᱟᱨᱠᱟᱣ ᱛᱮ ᱜ ᱜᱩᱡᱩᱜ ᱜᱮᱭᱟ, ᱦᱮᱸ ᱡᱟᱨᱠᱟᱣ ᱛᱮ ᱜᱩᱡᱩ-ᱟ ᱚᱱᱟ ᱫᱚ᱾
ᱦᱚᱭ ᱛᱚ
ᱟᱹᱞᱤᱧ ᱠᱷᱟᱹᱞᱤ ᱟᱯᱮᱭᱟᱜ ᱡᱮᱞᱟ ᱛᱮᱫ ᱞᱟᱹᱭ ᱛᱟᱞᱟᱢ ᱥᱮ ᱚᱠᱟ ᱤᱭᱟᱹ
ᱡᱷᱟᱲᱜᱟᱢ ᱜᱮ᱾
ᱚ ᱟᱪᱪᱷᱟ ᱛᱟᱦᱚᱞᱮ ᱟᱞᱮ ᱫᱚ ᱦᱟᱱᱮ ᱩᱲᱤᱥᱥᱟ ᱡᱟᱯᱟᱜᱼᱟ ᱥᱮᱱ ᱧᱚᱜ ᱜᱮᱭᱟᱞᱮ ᱟᱞᱮ ᱫᱚ᱾ ᱟᱯᱮ ᱫᱚ ᱚᱠᱟᱥᱮᱱ ᱠᱷᱚᱱ
ᱟᱰᱮ ᱫᱚ ᱱᱚᱜᱼᱚᱭ ᱤᱭᱟᱹ ᱡᱟᱢᱵᱚᱱᱤ ᱛᱷᱟᱱᱟ ᱵᱤᱱ ᱟᱸᱡᱚᱢ ᱟᱠᱟᱫᱟ?
ᱦᱚᱸ ᱦᱚᱸ ᱟᱸᱡᱚᱢ ᱮ ᱟᱠᱟᱱᱟ᱾
ᱦᱚᱭ ᱚᱱᱟᱼᱼ
ᱟᱪᱪᱷᱟ ᱟᱪᱪᱷᱟ ᱛᱟᱦᱞᱮ ᱫᱚ ᱡᱠ ᱩᱲᱤᱥᱥᱟ ᱦᱟᱱᱟ ᱡᱷᱟᱲᱠᱷᱚᱸᱰ ᱦᱟᱱᱟ
ᱦᱮᱸ
ᱤᱧ ᱛᱤᱱᱟᱹᱜ ᱜᱟᱱ ᱤᱭᱟᱹ ᱦᱩᱭᱩᱜ ᱠᱟᱱᱟ, ᱱᱚᱜᱼᱚᱭ ᱟᱡᱽ ᱛᱮᱜᱮ ᱱᱟᱜ ᱵᱟᱨᱚ ᱢᱤᱱᱤᱴ ᱤᱭᱟᱹ ᱞᱮᱱᱠᱷᱟᱱ ᱟᱡᱽ ᱛᱮᱜᱮ ᱱᱟᱜᱼᱼ ᱠᱟᱴᱟᱜ-ᱟ ᱦᱟᱸᱜ ᱟᱞᱚᱢ ᱠᱟᱴᱟᱜᱼᱟ, ᱟᱡ ᱛᱮᱜ ᱠᱟᱴᱟᱜᱼᱟ ᱦᱟᱸᱜ ᱦᱩᱸ
ᱟᱨ ᱛᱟᱦᱚᱞᱮ ᱵᱩᱨᱩ ᱵᱚᱸᱜᱟ ᱵᱩᱨᱩ, ᱵᱚᱸᱜᱟ ᱛᱟᱦᱚᱞᱮ ᱵᱮᱱ ᱪᱟᱞᱟᱜ ᱟᱥᱮ ᱵᱟᱝ?
ᱪᱮᱫ?
ᱵᱩᱨᱩ ᱵᱚᱸᱜᱟ
ᱵᱩᱨᱩ ᱵᱚᱸᱜᱟ ᱫᱚᱼᱼ ᱫᱤᱭᱮ ᱦᱟᱯᱮ ᱧᱮᱞ ᱵᱟᱲᱟ ᱦᱩᱭ ᱞᱮᱜᱮ ᱦᱟᱸᱜ ᱚᱠᱛᱚ ᱠᱚ᱾
ᱦᱮᱸ
ᱟᱹᱞᱤᱧ ᱛᱤᱠᱤᱱ ᱫᱟᱠᱟ ᱠᱚ ᱡᱚᱢ ᱵᱟᱲᱟ ᱦᱩᱭᱱᱟ ᱥᱮ ᱟᱣᱨᱤ?
ᱟᱹᱣᱨᱨᱤᱭᱟ, ᱱᱚᱜᱼᱚᱭ ᱞᱤᱧ ᱛᱩᱯᱳᱱ ᱞᱟᱹᱜᱤᱫᱼᱟ ᱟᱫᱚᱼᱼ ᱛᱚ ᱯᱷᱳᱱ ᱞᱟᱹᱜᱤᱫ ᱟᱹᱞᱤᱧ ᱱᱤᱛᱚᱜ᱾
ᱟᱪᱪᱷᱟ ᱟᱪᱪᱷᱟ
ᱦᱩᱸ
ᱞᱟᱹᱭ ᱤᱧ ᱱᱚᱜᱼᱚᱭ, ᱴᱟᱭᱤᱢ ᱠᱚ ᱦᱩᱭ ᱡᱟᱣᱨᱟᱜ ᱠᱟᱱ ᱛᱟᱞᱟᱝ ᱢᱟᱫᱷᱮ ᱤᱧ ᱢᱚᱴᱟᱢᱩᱴᱤ ᱡᱟᱜᱮᱼᱼ ᱤᱭᱟᱹ ᱤᱧ ᱯᱟᱦᱴᱟ ᱠᱷᱚᱱ ᱟᱹᱰᱤ ᱟᱹᱰᱤ ᱥᱟᱨᱦᱟᱣ ᱪᱟᱞ ᱟᱢᱠᱟ. ᱱᱟ. ᱧ ᱾
ᱦᱮ ᱴᱷᱤᱠ ᱜᱮᱭᱟ᱾
ᱱᱚᱜᱼᱚᱭ ᱟᱨ ᱱᱚᱜᱼᱚᱭ ᱵᱟᱨᱚ ᱢᱤᱱᱤᱴᱤ ᱵᱟᱨᱚ ᱢᱤᱱᱤᱴ ᱛᱤᱱ ᱥᱮᱠᱮᱱᱰ ᱜᱟᱱ ᱨᱮᱜᱮ ᱦᱟᱸᱜ ᱤᱭᱟᱹᱼᱟ᱾
ᱦᱩᱸ ᱦᱩᱸ